ᱦᱮᱸ ᱡᱚᱦᱟᱨ ᱜᱮ ᱜᱚᱝᱠᱮ᱾
ᱦᱩᱸ ᱡᱚᱦᱟᱨ ᱜᱮ᱾
ᱪᱮᱜ ᱠᱚᱵᱤᱱ ᱪᱤᱠᱟᱹᱭᱫᱟ?
ᱚᱱ ᱡᱚᱢ ᱵᱟᱲᱟ ᱠᱟᱛᱮᱜ ᱠᱟᱹᱴᱤᱡ ᱫᱩᱲᱩᱵ ᱵᱟᱲᱟ ᱦᱩᱭ ᱠᱟᱱ᱾
ᱟᱪᱪᱷᱟ ᱫᱟᱠᱟ ᱠᱚᱫᱚ ᱡᱚᱢ ᱵᱟᱲᱟ ᱦᱩᱭᱱᱟ ᱛᱟᱦᱞᱮ?
ᱦᱳᱭ ᱫᱟᱠᱟ ᱠᱚᱫᱚ ᱡᱚᱢ ᱵᱟᱲᱟ ᱦᱩᱭᱱᱟ᱾
ᱟᱞᱤᱧ ᱪᱮᱜ ᱦᱚ ᱞᱤᱧ᱾
ᱟᱹᱵᱤᱱ ᱜᱮᱵᱤᱱ ᱡᱚᱢ ᱵᱟᱲᱟ ᱠᱮᱫ-ᱟ ᱥᱮ ᱵᱟᱝ ᱛᱟᱦᱞᱮ᱾
ᱟᱞᱤ ᱟᱣᱨᱤ ᱟᱣᱨᱤ ᱤᱥᱤᱱ ᱦᱩᱭᱩᱜ ᱟ᱾ ᱚᱭ ᱪᱟᱞᱟᱜ ᱠᱟᱱ ᱜᱮᱭᱟ ᱪᱚᱸᱫᱟ ᱪᱟᱞᱟᱣ ᱠᱟᱱᱟ ᱟᱨ ᱤᱥᱤᱱ ᱟᱫᱚ ᱟᱯᱮᱥᱮᱱ ᱫᱚ ᱪᱮᱞᱠᱟ ᱫᱟᱜ ᱵᱟᱲᱟ ᱫᱟ? ᱦᱮᱞᱳᱣ ᱦᱮᱞᱳ
ᱟᱨᱮ ᱥᱮᱱ ᱫᱚ ᱫᱟᱜ ᱠᱤ ᱟᱞᱮᱥᱮᱫ ᱢᱟ ᱥᱮᱨᱢᱟ ᱫᱟᱜ ᱡᱟᱹᱲᱤ ᱜᱮ ᱵᱟᱹᱱᱩᱜ᱾ ᱱᱮᱛᱟᱨ ᱦᱚᱸ ᱢᱟ ᱫᱚᱢᱮ ᱥᱤᱛᱩᱝ ᱛᱟᱭ‌ ᱞᱮᱠᱟᱱ ᱵᱩᱡᱷᱟᱹᱜ ᱠᱟᱱᱟ ᱾
ᱪᱮᱫ ᱵᱮᱱ ᱞᱟᱹᱭ ᱪᱚᱭᱫᱟ ᱜᱚᱝᱠᱮ? ᱟᱞᱮᱥᱮᱱ ᱢᱟ ᱫᱚᱢᱮᱭ ᱡᱟᱹᱲᱤᱭ ᱫᱟᱭ ᱛᱚ᱾
ᱟᱸ ᱱᱟᱜ ᱜᱚᱝᱠᱮ ᱴᱷᱤᱠ ᱴᱷᱟᱠ ᱱᱟᱜ ᱵᱟᱝ ᱟᱜ ᱴᱷᱤᱠ ᱴᱷᱟᱠ ᱱᱟᱜ ᱵᱟᱝ ᱟᱸᱡᱚᱢᱚᱜ ᱠᱟᱱ ᱫᱚ ᱟᱵᱤᱱ ᱥᱮᱫ ᱫᱚ?
ᱦᱮᱞᱳ ᱦᱮᱞᱳ᱾
ᱦᱮᱸ ᱦᱮᱸ ᱟᱸᱡᱚᱢ ᱫᱟᱞᱤᱧ ᱞᱟᱹᱭᱟ ᱟᱵᱤᱱ ᱛᱚ ᱾
ᱦᱮᱞᱳ᱾
ᱦᱳᱭ ᱟᱸᱡᱚᱢ ᱫᱚ
ᱦᱮᱸ ᱟᱹᱞᱤᱧ ᱫᱚᱞᱤᱧ ᱟᱸᱡᱚᱢ ᱫᱟ, ᱟᱪᱪᱷᱟ ᱾ ᱦᱮᱸ ᱜᱚᱝᱠᱮ ᱟᱞᱮ ᱥᱮᱱ ᱫᱚ ᱵᱷᱟᱞᱮ ᱜᱮ ᱫᱟᱜ ᱫᱟᱭ ᱾
ᱦᱮᱞᱳ᱾
ᱵᱟᱹᱫᱽ ᱠᱷᱮᱛ ᱵᱟᱹᱫᱽ ᱠᱷᱮᱛ ᱠᱚᱨᱮ ᱛᱟᱞᱦᱮ ᱫᱟᱜ ᱠᱚ ᱞᱟᱜᱟᱣ ᱠᱟᱱᱟ ᱥᱮ ᱵᱟᱝ?
ᱦᱮᱸ ᱡᱚᱢᱟᱣ ᱜᱚᱫ ᱟᱠᱟᱱᱟ ᱵᱟᱹᱫᱽ ᱠᱷᱮᱛ ᱠᱚᱨᱮᱦᱚᱸ ᱾ ᱥᱤ ᱠᱚᱦᱚᱸ ᱟᱨᱟᱢᱵᱚ ᱜᱚᱫ ᱠᱟᱱᱟ ᱾ ᱟᱯᱮ ᱥᱮᱱ ᱫᱚ ᱥᱤ ᱟᱨᱟᱢᱵᱚ ᱠᱟᱱᱟ ᱥᱮ ᱟᱣᱨᱤ-ᱟ?
ᱥᱤ
ᱦᱮᱞᱳ᱾
ᱚᱛ ᱦᱮᱸᱢ ᱯᱚᱲᱟ ᱠᱚᱲᱟᱜ ᱠᱚ ᱦᱳᱭᱳᱜ ᱠᱟᱱ ᱟᱨ ᱾ ᱚᱱᱟ ᱠᱚᱜᱮ ᱦᱳᱭ ᱦᱟᱛᱟᱲᱚᱜ ᱠᱟᱱ ᱫᱟᱜ ᱠᱚᱛᱚ ᱩᱱᱟᱹᱜ ᱥᱮᱨᱢᱟ ᱡᱟᱹᱲ ᱛᱚ ᱮᱠᱷᱚᱱᱚ ᱟᱹᱣᱨᱤ ᱦᱳᱭᱳᱜ-ᱟ ᱥᱮᱨᱚᱠᱚᱢ ᱫᱚ ᱾ ᱚ ᱟᱱᱮ ᱡᱟᱦᱟᱸᱜ ᱜᱮ ᱠᱟᱹᱴᱤᱡ ᱦᱟᱸᱰᱮ ᱱᱟᱰᱮ ᱦᱳᱭᱳᱜ ᱤᱭᱟᱹ ᱠᱟᱱᱟ ᱫᱟᱜ ᱡᱩᱢᱟ ᱠᱟᱱᱟ ᱾ ᱵᱟᱹᱫᱽ ᱠᱷᱮᱛ ᱠᱚᱨᱮᱡ ᱾
ᱟᱪᱪᱷᱟ ᱾ ᱵᱟᱝᱜᱮ ᱜᱚᱝᱠᱮ ᱟᱞᱮ ᱥᱮᱱ ᱫᱚ ᱠᱷᱟᱹᱛ ᱠᱚᱨᱮ ᱠᱷᱮᱛ ᱠᱚᱨᱮ ᱡᱚᱢᱟ ᱜᱚᱫ ᱟᱠᱟᱱᱟ ᱾ ᱪᱟᱥ ᱦᱚᱸ ᱪᱟᱥ ᱦᱩᱭ ᱠᱟᱱᱟ ᱾ ᱠᱷᱮᱛ ᱠᱚᱦᱚᱸ ᱯᱟᱲᱟᱣ ᱦᱩᱭ ᱠᱟᱱᱟ ᱟᱹᱰᱤ ᱜᱟᱱ ᱜᱮ ᱾ ᱟᱫᱚ ᱟᱯᱮ ᱚᱱᱛᱮ ᱫᱚ ᱢᱟᱱᱮ ᱥᱮᱨᱢᱟ ᱨᱮ ᱢᱤᱫ ᱫᱷᱟᱣ ᱪᱟᱥ ᱦᱩᱭᱩᱜ-ᱟ ᱥᱮ ᱵᱟᱨ ᱫᱷᱟᱣ? ᱦᱮᱞᱳ᱾
ᱟᱞᱮᱥᱮᱜ ᱢᱟ ᱠᱷᱚᱱ ᱵᱟᱨ ᱫᱷᱟᱣ ᱪᱟᱥᱚᱜ ᱜᱮᱭᱟ ᱵᱟᱨ ᱫᱷᱟᱣ ᱜᱮ ᱪᱟᱣ
ᱟᱪᱪᱷᱟ᱾
ᱟᱫᱚ ᱱᱚᱝᱠᱟ ᱦᱩᱲᱩ ᱜᱮᱯᱮ ᱪᱟᱥᱟ ᱥᱮ ᱮᱴᱟᱜ ᱤᱭᱟᱹ ᱠᱚᱦᱚᱸ ᱯᱮ ᱪᱟᱥᱟ ᱩᱛᱩ ᱠᱚᱦᱚᱸ ᱯᱮ ᱪᱟᱥᱟ?
ᱟᱞᱮ ᱢᱟ ᱦᱩᱲᱩ ᱵᱟᱫᱽᱛᱮ ᱟᱨᱦᱚᱸ ᱪᱟᱥ ᱜᱮᱭᱟᱞᱮ ᱾ ᱮᱭ ᱢᱟᱹᱨᱤᱪ ᱠᱚ ᱟᱹᱞᱩ ᱟᱹᱞᱩ ᱠᱚ, ᱥᱚᱵᱽᱡᱤ ᱠᱚ ᱟᱨᱠᱤ ᱠᱟᱹᱴᱤᱡ ᱡᱟᱦᱟᱸ ᱜᱮᱞᱮ ᱞᱟᱜᱟᱣ ᱵᱟᱲᱟᱭ ᱦᱤᱭᱩᱜ ᱟᱯᱮ ᱥᱮᱫ ᱢᱟ ᱪᱮᱫ ᱞᱮᱠᱟ?
ᱵᱟᱝ ᱜᱮ ᱜᱚᱝᱠᱮ ᱟᱞᱮ ᱥᱮᱱ ᱫᱚ ᱥᱮᱨᱢᱟ ᱨᱮ ᱵᱟᱨ ᱫᱷᱟᱣ ᱫᱚ ᱦᱩᱭ ᱫᱚ ᱦᱩᱭᱩᱜ ᱜᱮᱭᱟ ᱢᱟᱱᱮ ᱡᱟᱦᱟᱸᱭ ᱪᱟᱹᱥᱤ ᱠᱚᱠᱚ ᱢᱮᱱᱟᱜ ᱟᱠᱟ ᱛᱟᱠᱚᱣᱟ ᱢᱤᱥᱤᱱ ᱫᱟᱜ ᱠᱚ ᱢᱮᱱᱟᱜ ᱟᱠᱟᱫ ᱛᱟᱠᱚᱣᱟ ᱩᱱᱠᱩ ᱠᱚᱣᱟᱜ, ᱟᱨ ᱚᱠᱚᱭ ᱠᱚᱣᱟᱜ ᱢᱟᱱᱮ ᱵᱷᱟᱹᱜᱤ ᱵᱟᱹᱭᱦᱟᱹᱲ ᱠᱚ ᱢᱮᱱᱟᱜ ᱟᱠᱟᱫ ᱛᱟᱠᱚᱣᱟ
ᱦᱳᱭ᱾
ᱢᱟᱱᱮ ᱩᱱᱠᱩ ᱠᱚᱜᱮ ᱢᱟᱱᱮ ᱥᱤᱛᱩᱝ ᱫᱤᱱ ᱫᱚᱠᱚ ᱪᱟᱥᱟ ᱾ ᱟᱨ ᱵᱟᱫᱽ ᱵᱟᱠᱤ ᱠᱚᱫᱚ ᱢᱟᱱᱮ ᱥᱤᱛᱩᱝ ᱫᱤᱱ ᱫᱚ ᱚᱱᱠᱟ ᱵᱟᱠᱚ ᱪᱟᱥᱟ ᱾ ᱞᱟᱹᱭ ᱞᱮᱠᱷᱟᱱ ᱫᱚ ᱢᱟᱱᱮ ᱥᱮᱨᱢᱟ ᱨᱮ ᱢᱤᱫ ᱫᱷᱟᱣ ᱜᱮ ᱪᱟᱥ ᱦᱩᱭᱩᱜ-ᱟ ᱾
ᱟᱨ ᱚᱱᱠᱟ ᱥᱚᱵᱽᱡᱤ ᱟᱱᱟᱡᱽ ᱠᱚ ᱵᱟᱠᱚ ᱪᱟᱥ ᱜᱮᱭᱟ?
ᱦᱟᱹᱜ ᱟᱨ ᱟᱱᱟᱡᱽ ᱠᱚᱫᱚ ᱱᱚᱝᱠᱟ ᱟᱹ ᱡᱚᱢ ᱵᱟᱲᱟ ᱞᱟᱹᱜᱤᱫ ᱜᱮ ᱚᱲᱟᱜ ᱠᱚᱨᱮ ᱠᱚ ᱪᱟᱥ ᱵᱟᱲᱟᱭᱟ ᱾ ᱟᱨ ᱵᱟᱠᱷᱟᱱ ᱚᱱᱠᱟ ᱵᱟᱹᱫᱽ ᱠᱚᱨᱮ ᱫᱚ ᱵᱟᱠᱚ ᱪᱟᱥᱟ ᱫᱟᱜ ᱨᱮᱱᱟᱜ ᱮᱸᱴᱠᱮᱴᱚᱬᱮ ᱢᱮᱱᱟᱜᱼᱟ ᱥᱮ ᱚᱱᱟ ᱠᱷᱟᱹᱛᱤᱨ? ᱵᱟᱠᱚ ᱪᱟᱥᱟ ᱟᱫᱚ ᱟᱯᱮ ᱚᱱᱛᱮ ᱫᱚ ᱢᱟᱱᱮ ᱫᱟᱜ ᱨᱮᱱᱟᱜ ᱮᱸᱴᱠᱮᱴᱚᱬᱮ ᱫᱚ ᱵᱟᱪᱩᱜ ᱟᱠᱟᱫᱟ?
ᱪᱮᱫ ᱚᱱᱟ ᱫᱟᱜ ᱨᱮᱱᱟᱜ ᱮᱸᱴᱠᱮᱴᱚᱬᱮ ᱫᱚ ᱥᱮᱨᱚᱠᱚᱢ ᱫᱚ ᱱᱟᱹᱜ ᱵᱟᱹᱱᱩᱜᱼᱟ ᱾ ᱢᱟᱱᱮ ᱮᱸᱴᱠᱮᱴᱚᱬᱮ ᱫᱚ ᱵᱚᱞᱛᱮ ᱥᱮᱨᱚᱠᱚᱢ ᱫᱚ ᱵᱟᱹᱱᱩᱜᱼᱟ ᱾ ᱨᱚᱠᱚᱢᱟᱜ ᱜᱮ ᱦᱩᱭᱩᱜᱼᱟ ᱾ ᱦᱩᱭ ᱜᱮ ᱟᱠᱟᱴᱟᱜ ᱴᱩ ᱧᱚᱜ ᱜᱮᱛᱟᱭᱟ ᱠᱷᱮᱛᱴᱟᱜ ᱱᱤᱛᱚᱜ ᱩᱱᱟᱹᱜ ᱪᱮᱛᱟᱱ ᱫᱚ ᱟᱨ ᱢᱟ ᱦᱩᱲᱩ ᱨᱚᱦᱚᱭ ᱛᱚᱱᱟᱜ ᱵᱟᱝ ᱥᱚᱢᱵᱷᱚᱵᱚᱜ-ᱟ ᱥᱮ ᱴᱟᱱ ᱜᱚᱫ ᱫᱟᱜ ᱚᱱᱟ ᱠᱷᱟᱹᱛᱤᱨ ᱩᱱᱤ ᱫᱚ ᱥᱚᱵᱽᱡᱤ ᱨᱚᱦᱚᱭᱟᱭ ᱚᱠᱚᱭᱟᱜ ᱴᱤᱡ ᱵᱟᱹᱭᱦᱟᱹᱲ ᱧᱚᱜ ᱨᱮ ᱢᱮᱱᱟᱜ ᱛᱟᱭᱟ ᱩᱱᱤ ᱫᱚ ᱩᱱᱤ ᱫᱚ ᱦᱳᱲᱳᱭ ᱨᱚᱦᱚᱭᱟᱭ ᱚᱱᱮ ᱚᱱᱠᱟᱱᱟᱜ ᱟᱯᱮ ᱥᱮᱫ ᱱᱚᱣᱟ ᱪᱮᱫ ᱞᱮᱠ ᱛᱟᱨ ᱢᱟᱱᱮ ᱩ ᱢᱟᱱᱮ ᱫᱤᱥᱚᱢ ᱠᱚᱱᱟᱜ ᱪᱮᱫ ᱞᱮᱠᱟᱱᱟᱜ ᱢᱟᱱᱮ ᱵᱩᱨᱩ ᱴᱩᱨᱩ ᱠᱚ ᱢᱮᱱᱟᱜᱼᱟ ᱥᱮ? ᱫᱚᱢᱮ ᱵᱤᱨᱵᱩᱨᱩ ᱠᱚ ᱪᱮᱫ ᱞᱮᱠᱟ ᱢᱮᱱᱟᱜᱼᱟ?
ᱵᱟᱝᱜᱮ ᱜᱚᱝᱠᱮ ᱟᱞᱮᱥᱮᱱ ᱫᱚ ᱵᱤᱨ ᱢᱮᱱᱟᱜᱼᱟ ᱡᱟᱹᱥᱛᱤ ᱵᱩᱨᱩ ᱠᱚᱫᱚ ᱵᱟᱹᱪᱩᱜ ᱟᱠᱟᱫᱼᱟ ᱱᱚᱝᱠᱟ ᱥᱟᱨᱡᱚᱢ ᱵᱤᱨ ᱢᱮᱱᱟᱜᱼᱟ ᱾ ᱡᱟᱹᱥᱛᱤ ᱥᱟᱨᱡᱚᱢ ᱵᱤᱨ ᱢᱮᱱᱟᱜᱼᱟ
ᱢᱤᱫᱴᱤᱡ ᱰᱩᱝᱨᱤ ᱧᱚᱜ ᱟ ᱥᱮ ᱚᱠᱟᱞᱮᱠᱟ?
ᱦᱳᱭ ᱴᱷᱤᱠ ᱵᱤᱱ ᱥᱟᱵ ᱧᱚᱜ ᱟᱠᱟᱫᱟ ᱚᱱᱠᱟ ᱰᱩᱝᱨᱤ ᱧᱚᱜ ᱜᱮ
ᱟᱫᱚ ᱟᱯᱮᱥᱮᱱ ᱫᱚ ᱪᱮᱫ ᱞᱮᱠᱟ ᱱᱚᱝᱠᱟ
ᱟᱞᱮ ᱥᱮᱫ ᱢᱟ ᱦᱟᱸᱜ ᱚᱱᱮ ᱚᱱᱠᱟᱜᱮ ᱢᱟᱱᱮ ᱵᱤᱨ ᱠᱚᱦᱚ ᱢᱮᱱᱟᱜᱼᱟ ᱫᱷᱮᱨ ᱧᱚᱜ ᱜᱮ ᱾ ᱵᱮᱥᱤᱨ ᱵᱷᱟᱜᱽ ᱜᱮ ᱟᱨ
ᱟᱫᱚ ᱜᱚᱝᱼ ᱟᱫᱚ ᱜᱚᱝᱠᱮ ᱯᱩᱴᱠᱟᱹ ᱠᱚ ᱩᱫ ᱠᱚᱫᱚ ᱯᱮ ᱦᱟᱞᱟᱝ ᱵᱟᱲᱟᱭᱮᱫ ᱠᱚᱣᱟ ᱥᱮ ᱵᱟᱝᱟ ᱛᱟᱦᱞᱮ?
ᱯᱩᱴᱠᱟᱹ ᱠᱚᱢᱟ ᱱᱮᱛᱟᱨ ᱢᱟ ᱛᱚᱢ ᱵᱟᱲᱟᱭ ᱜᱮᱭᱟ ᱯᱟᱞᱴᱟᱣ ᱟᱠᱟᱱᱟ ᱯᱷᱩᱴᱠᱟᱹ ᱠᱚᱦᱚ ᱧᱟᱢ ᱫᱚᱠᱚ ᱧᱟᱢᱚᱜ ᱠᱟᱱᱟ ᱠᱷᱩᱵᱽ ᱫᱚ ᱢᱮᱱᱮ ᱵᱷᱟᱹᱜᱮ ᱫᱚ ᱵᱟᱠᱚ ᱧᱮᱞᱚᱜ ᱧᱟᱢᱚᱜ ᱠᱟᱱᱟ ᱡᱟᱦᱟ ᱟᱫ ᱠᱚ ᱧᱟᱢᱚᱜ ᱠᱟᱱᱟ ᱟᱨᱠᱤ ᱩᱫ ᱠᱚᱦᱚ ᱚᱱᱠᱟᱜᱮ ᱦᱟᱰᱮ ᱱᱟᱰᱮ ᱜᱮ ᱧᱟᱢ ᱵᱟᱲᱟᱜ ᱠᱟᱱᱟ ᱟᱨ ᱥᱮᱨᱚᱠᱚᱢ ᱞᱟᱦᱟ ᱞᱮᱠᱟ ᱫᱚ ᱵᱟᱝ ᱧᱟᱢᱚᱜ ᱠᱟᱱᱟ ᱟᱯᱮ ᱥᱮᱫ ᱢᱟ ᱧᱟᱢᱚᱜ ᱜᱮᱭᱟ ᱥᱮ ᱵᱟᱝ ᱧᱟᱢᱚᱜ ᱜᱮᱭᱟ?
ᱦᱮ ᱜᱚᱝᱠᱮ ᱟᱞᱮᱥᱮᱱ ᱫᱚ ᱢᱟᱱᱮ ᱡᱟᱣ ᱥᱮᱨᱢᱟ ᱞᱮᱠᱟ ᱜᱮ ᱧᱟᱢᱚᱜ ᱠᱟᱱᱟ ᱡᱮ ᱠᱟ ᱧᱟᱢᱚᱜ ᱛᱟᱦᱮᱸᱫ ᱯᱟᱹᱦᱤᱞ ᱚᱱᱠᱟ ᱜᱮ ᱧᱟᱢᱚᱜ ᱠᱟᱱᱟ ᱾ ᱟᱞᱮ ᱥᱮᱫ ᱫᱚ
ᱟᱫᱚ ᱱᱮᱛᱟᱨ ᱫᱚ ᱟᱰᱤ ᱜᱟᱱ ᱦᱚᱲ ᱠᱚ ᱪᱟᱞᱟᱜ ᱠᱟᱱᱟ ᱥᱮ, ᱦᱮ ᱜᱚᱝᱠᱮ ᱪᱟᱞᱟᱜ ᱜᱮᱭᱟᱞᱤᱧ
ᱦᱩ ᱫᱤᱱᱟᱹᱢ ᱜᱮᱵᱤᱱ ᱪᱟᱞᱟᱜ ᱜᱮᱭᱟ ᱥᱮ ᱢᱟᱱᱮ ᱡᱟᱸᱦᱟ ᱛᱤᱥ ᱠᱚᱨᱮ ᱦᱚᱭᱛᱳ ᱠᱟᱹᱴᱤᱡ ᱢᱚᱱᱮ ᱦᱩᱭᱮᱱᱟ ᱡᱮ ᱠᱟᱹᱴᱤᱡ ᱪᱟᱣ ᱞᱮᱱᱠᱷᱟᱱ ᱦᱚᱭᱛᱚ ᱵᱷᱟᱜᱤ ᱦᱩᱭ ᱠᱚᱜ ᱜᱮᱭᱟ᱾ ᱚᱱᱠᱟ ᱵᱤᱱ ᱪᱟᱞ ᱜᱮᱭᱟ ᱥᱮ ᱢᱟᱱᱮ ᱫᱤᱱᱟᱹᱢ ᱠᱟᱹᱴᱤᱡ ᱵᱤᱱ ᱪᱟ ᱦᱩᱡᱩᱜᱼᱟ ᱧᱮᱞ ᱟᱜᱩᱣᱟᱜ᱾ ᱯᱮᱲᱟ ᱵᱟᱲᱟ ᱟᱠᱟᱱᱟ ᱟᱨᱠᱤ᱾
ᱵᱟᱝᱜᱮ, ᱚᱱᱠᱟ ᱫᱚ ᱵᱟᱝ ᱢᱟᱱᱮ ᱡᱟᱸᱦᱟ ᱛᱤᱥ ᱠᱚᱨᱮ ᱢᱤᱫ ᱫᱷᱟᱣ ᱵᱟᱨ ᱫᱷᱟᱣ ᱞᱤᱧ ᱪᱟᱞᱟᱜᱼᱟ, ᱯᱟᱹᱴᱷᱩᱣ ᱠᱟᱱ ᱜᱮᱭᱟ ᱞᱤᱧ ᱛᱚ ᱱᱤᱛᱚᱜ ᱦᱚᱸ ᱚᱱᱟ ᱠᱷᱟᱹᱛᱤᱨ ᱾
ᱟᱹᱞᱤᱧ ᱫᱚ ᱢᱟᱱᱮ ᱵᱟᱨᱦᱮ ᱨᱮᱜᱮᱞᱤᱧ ᱛᱟᱦᱮᱱᱟ ᱯᱟᱹᱴᱷᱩᱣᱟᱹ ᱠᱟᱱᱟᱞᱤᱧ ᱛᱚ,
ᱦᱩᱸ
ᱟᱫᱚ ᱡᱚᱠᱷᱚᱱ ᱱᱚᱜᱚ ᱱᱚᱝᱠᱟᱱ ᱴᱟᱭᱤᱢ ᱨᱮ ᱚᱲᱟᱜ ᱠᱚ ᱦᱮᱡ ᱦᱩᱭᱩᱜᱼᱟ, ᱱᱤᱛᱚᱜ ᱫᱚ ᱢᱟᱱᱮ ᱚᱲᱟᱜ ᱞᱤᱧ ᱦᱮᱡ ᱟᱠᱟᱱᱟ, ᱟᱫᱚ ᱫᱟᱜ ᱮᱜᱟᱭ ᱛᱚ ᱚᱱᱟ ᱠᱷᱟᱛᱤᱨ ᱟᱣᱨᱤᱞᱤᱧ ᱪᱟᱞᱟᱜᱼᱟ, ᱥᱤᱛᱩᱝ ᱢᱟᱱᱮ ᱢᱤᱫ ᱫᱤᱱ ᱥᱤᱛᱩᱝ ᱞᱮᱠᱷᱟᱱᱮ ᱪᱟᱞᱟᱜ ᱦᱩᱭᱩᱜᱼᱟ ᱱᱟᱜ ᱾
ᱟᱞᱮ ᱥᱮᱫ ᱢᱟ ᱱᱚᱜᱝᱠᱟ ᱞᱤᱧ ᱞᱟᱹᱭᱟᱫ ᱵᱤᱱ, ᱡᱮ ᱵᱟᱝᱠᱚ ᱧᱟᱢᱚᱜ ᱠᱟᱱᱟ᱾ ᱱᱮᱛᱟᱨ ᱫᱚ ᱟᱫᱚ ᱠᱚᱢ ᱦᱚᱵᱚᱱ ᱧᱟᱢ ᱜᱮᱭᱟ ᱾ ᱱᱮᱛᱟᱨ ᱫᱚ ᱪᱟ ᱵᱟᱲᱟ ᱦᱩᱭᱩᱜ ᱜᱮᱭᱟ ᱦᱚᱭᱛᱚ ᱢᱟᱡᱮ ᱥᱟᱡᱷᱮ ᱦᱤᱞᱳᱜ᱾ ᱟᱨ ᱪᱟ ᱞᱮᱱᱠᱷᱟᱱ ᱦᱚᱭᱛᱚ ᱡᱟᱸᱦᱟᱸ ᱜᱮ ᱠᱟᱹᱴᱤᱡ ᱥᱚᱲᱚᱢ ᱞᱮᱠᱟ ᱠᱚ ᱧᱟᱢᱚᱜ ᱜᱮᱭᱟ ᱾ ᱟᱨ ᱡᱟᱹᱥᱛᱤ ᱧᱚᱜ ᱫᱚ ᱦᱟᱸᱜ ᱵᱟᱝ ᱵᱟᱠᱚ ᱧᱟᱢᱚᱜᱼᱟ ᱾ ᱛᱚ ᱚᱱᱟ ᱵᱤᱨ ᱵᱩᱨᱩ ᱠᱚ ᱢᱮᱱᱟᱜ ᱥᱮᱸᱫᱽᱨᱟ ᱢᱮᱸᱫᱽᱨᱟ ᱠᱚ ᱪᱟᱜ, ᱪᱟᱜ ᱜᱮᱭᱟ ᱯᱮᱥᱮ ᱵᱟᱝ ᱱᱟᱜ?
ᱦᱮᱸ ᱜᱚᱝᱠᱮ ᱥᱮᱸᱫᱽᱨᱟ ᱠᱚᱫᱚᱞᱮ ᱪᱟᱞᱟᱜ ᱜᱮᱭᱟ, ᱟᱞᱮ ᱱᱚᱛᱮ ᱟᱠᱷᱟᱱ ᱠᱚ ᱦᱩᱭᱩᱜ ᱜᱮᱭᱟ ᱾ ᱟᱠᱷᱟᱱ ᱵᱤᱱ ᱟᱸᱡᱚᱢ ᱟᱠᱟᱜ ᱜᱮᱫᱚ?
ᱦᱳᱭ ᱦᱳᱭ ᱦᱳᱭ᱾
ᱦᱳᱭ ᱢᱟᱱᱮ ᱟᱞᱮ ᱟᱛᱳ ᱩᱛᱟᱹᱨ ᱫᱚ ᱵᱟᱝ ᱦᱩᱭᱩᱜᱼᱟ, ᱢᱟᱱᱮ ᱟᱞᱮ ᱟᱹᱛᱩ ᱠᱷᱚᱱ ᱛᱤᱱᱟᱹᱜ ᱱᱚᱝᱠᱟ
ᱡᱟᱹᱥᱛᱤ ᱵᱟᱝ-ᱟ, ᱮ ᱫᱚᱥ ᱠᱤᱞᱳᱢᱤᱴᱟᱨ ᱜᱟᱱ ᱪᱟᱞᱟᱜ ᱦᱩᱭᱩᱜᱼᱟ, ᱚᱱᱟ ᱟᱹᱛᱩ ᱨᱮ ᱦᱩᱭᱩᱜᱼᱟ ᱟᱨ ᱢᱟᱱᱮ ᱞᱟ. ᱭ, ᱞᱟᱹᱭ ᱞᱮᱠᱷᱟᱱ ᱫᱚ ᱥᱩᱨ ᱨᱮᱜᱮ᱾
ᱟᱪᱪᱷᱟ ᱟᱪᱪᱷᱟ ᱛᱚ, ᱪᱟ ᱵᱟᱲᱟᱜ ᱜᱮᱭᱟ ᱵᱤᱱ ᱥᱮ?
ᱟᱠᱷᱟᱱ ᱢᱟ ᱯᱟᱨᱚᱢ ᱮᱱᱟ ᱛᱚ ᱱᱚᱜᱼᱚᱭ᱾
ᱦᱳᱭᱛᱚ ᱢᱟᱱᱮ ᱪᱟ ᱵᱟᱲᱟᱜ ᱜᱮᱭᱟ ᱵᱤᱱ ᱥᱮ ᱵᱟᱝ? ᱥᱮᱸᱫᱽᱨᱟ ᱠᱚ ᱪᱮᱫ ᱞᱮᱠᱟ ᱢᱟᱱᱮ, ᱪᱮᱫ ᱠᱷᱚᱱ ᱪᱤᱠᱟ. ᱞᱮᱠᱟᱱ ᱠᱚᱠᱚ ᱧᱟᱢᱚᱜ ᱟᱠᱚ ᱡᱤᱵᱽ ᱡᱚᱱᱛᱩ ᱤᱭᱟᱹ ᱠᱚ ᱡᱤᱵᱽ ᱡᱤᱭᱟᱹᱞᱤ ᱠᱚ?
ᱡᱤᱵᱽ ᱡᱤᱭᱟᱹᱞᱤ ᱠᱚᱫᱚ ᱱᱚᱝᱠᱟ ᱠᱩᱞᱟᱹᱭ ᱛᱟᱨᱯᱚᱨᱮ ᱦᱟᱰᱜᱟᱨ, ᱵᱤᱨ ᱥᱩᱠᱨᱤ ᱠᱚ ᱧᱟᱢᱚᱜ ᱜᱮᱭᱟ ᱟᱨ ᱦᱚᱸ᱾ ᱟᱨ ᱱᱚᱝᱠᱟ ᱡᱟᱸᱦᱟᱸ ᱛᱤᱱᱟᱹᱜ ᱜᱮ ᱪᱮᱬᱮ ᱠᱚ ᱢᱮᱱᱟᱜ ᱠᱟᱜ ᱠᱚᱣᱟ ᱜᱩᱸᱰᱨᱤ ᱠᱚ, ᱪᱤᱛᱨᱤ ᱠᱚ, ᱱᱚᱝᱠᱟ ᱠᱚᱠᱚ ᱧᱟᱢᱚᱜᱼᱟ᱾
ᱦᱮᱸ
ᱟᱯᱮ ᱟᱨ ᱟᱯᱮ ᱥᱮᱱ ᱫᱚ ᱪᱮᱫ ᱞᱮᱠᱟ ᱠᱚ ᱧᱟᱢᱟ?
ᱟᱞᱮ ᱥᱮᱫ ᱢᱟ ᱧᱟᱢᱚᱜ ᱟᱠᱚ᱾ ᱟᱯᱟᱱᱚᱛᱚ ᱦᱚᱸᱜ-ᱚᱭ ᱥᱤᱛᱩᱝ ᱫᱤᱱ ᱦᱚᱸᱜ-ᱚᱭ ᱡᱟᱦᱟᱸᱜ ᱜᱮ᱾ ᱟᱹᱰᱤ ᱥᱤᱛᱩᱝ ᱜᱚᱨᱚᱢ ᱵᱩᱡᱷᱟᱹᱜ ᱠᱟᱱᱟ ᱛᱚ ᱛᱚᱨᱦᱚᱫ ᱠᱚᱠᱚ ᱧᱟᱢᱚᱜ ᱜᱮᱭᱟ ᱡᱟᱸᱢᱵᱩᱲᱩ ᱠᱚ᱾ ᱛᱚᱨᱦᱚᱫ ᱠᱚᱜᱮ ᱱᱟᱜ ᱵᱮᱥᱤ ᱠᱚ ᱧᱟᱢᱚᱜ-ᱟ, ᱱᱮᱛᱟᱨ ᱜᱚᱨᱚᱢ ᱫᱤᱱ ᱫᱚ ᱪᱟᱣ ᱞᱮᱱᱠᱷᱟᱱ ᱪᱟᱣ ᱞᱮᱱᱠᱷᱟᱱ ᱧᱟᱢ ᱫᱚᱢ ᱧᱟᱢ ᱠᱚᱜᱮᱭᱟ ᱟᱨᱠᱤ ᱡᱟᱸᱦᱟᱸ ᱜᱮ᱾ ᱱᱚᱝᱠᱟ᱾
ᱟᱫᱚ ᱜᱚᱝᱠᱮ ᱤᱭᱟᱹ ᱵᱮᱱ ᱞᱟᱹᱭ ᱦᱚᱪᱚ ᱠᱮᱫ ᱫᱚ ᱡᱟᱢᱲᱩ ᱠᱟᱛᱷᱟ
ᱦᱳᱭ,
ᱦᱮᱸ ᱞᱟᱹᱭ ᱵᱤᱱ᱾
ᱠᱩᱞᱟᱹᱭ ᱠᱚᱦᱚᱸ ᱠᱚ ᱱᱟᱸᱜ ᱠᱚ ᱧᱟᱢᱚᱜ ᱜᱮᱭᱟ ᱥᱩᱠᱨᱤ ᱠᱚᱦᱚᱸ ᱠᱚ ᱧᱟᱢᱚᱜ-ᱟ, ᱛᱩᱭᱩ ᱦᱟᱰᱜᱟᱨ ᱠᱚᱫᱚ ᱱᱟᱸᱜ ᱢᱮᱱᱟᱜ ᱠᱚᱜᱮᱭᱟ ᱛᱚ ᱩᱱᱠᱩ ᱫᱚ᱾
ᱦᱳᱭ ᱦᱳᱭ, ᱟᱫᱚ ᱜᱚᱝᱠᱮ ᱱᱚᱜ-ᱚᱭ ᱡᱟᱢᱵᱽᱲᱩ ᱠᱟᱛᱷᱟ ᱵᱤᱱ ᱞᱟᱹᱭ ᱦᱚᱪᱚ ᱠᱮᱫ ᱫᱚ ᱡᱟᱢᱵᱽᱲᱩ ᱫᱚ ᱚᱱᱛᱮ ᱠᱚ ᱡᱚᱢ ᱠᱚ ᱜᱮᱭᱟ?
ᱳᱭ ᱡᱟᱢᱵᱽᱲᱳ ᱦᱮᱸ ᱦᱮᱸ ᱦᱮᱸ ᱦᱮᱸ ᱪᱮᱫᱟ ᱵᱟ
ᱟᱪᱪᱷᱟ, ᱦᱮᱸ ᱟᱸᱡᱚᱢ ᱫᱚᱞᱤᱧ ᱟᱸᱡᱚᱢ ᱠᱟᱫ ᱠᱚᱣᱟ᱾ ᱵᱟᱝᱜᱮ ᱜᱚᱝᱠᱮ ᱵᱟᱹᱞᱤᱧ ᱡᱚᱢ ᱵᱟᱲᱟ ᱟᱠᱟᱫ ᱠᱚᱣᱟ᱾
ᱚᱱᱛᱮ ᱢᱟ ᱵᱟᱠᱚ ᱡᱚᱢ ᱠᱚᱛᱮ?
ᱦᱮᱸ ᱡᱚᱢ ᱫᱚᱠᱚ ᱡᱚᱢ ᱠᱚᱣᱟ ᱟᱸᱡᱚᱢ ᱟᱠᱟᱫ ᱠᱚᱣᱟᱞᱤᱧ ᱡᱚᱢ᱾ ᱡᱚᱢ ᱫᱚᱠᱚ ᱡᱚᱢ ᱠᱚᱜᱮᱭᱟ ᱢᱟᱱᱮ ᱵᱟᱹᱞᱤᱧ ᱧᱮᱞ ᱟᱠᱟᱫ ᱠᱚᱣᱟ ᱡᱚᱢ᱾ ᱚ ᱦᱚᱸᱜ ᱵᱟᱝ ᱜᱮ᱾
ᱚᱻ ᱡᱚᱝᱞᱤ ᱮᱠᱷᱳᱱ ᱵᱟᱨᱩᱰᱟᱝ ᱢᱟᱨᱩᱰᱟᱝ ᱦᱚᱸ ᱱᱮᱛᱟᱨ ᱟᱥᱟᱲ ᱵᱚᱸᱜᱟ ᱦᱤᱡᱩᱜ ᱠᱟᱱᱟ ᱢᱟᱱᱮ ᱟᱫᱚ ᱚᱱᱮ ᱠᱟᱹᱴᱤᱡ ᱫᱟᱜ ᱡᱟᱹᱲᱤ ᱛᱮ ᱠᱟᱹᱴᱤᱡ ᱪᱟᱯᱮ ᱞᱮᱱᱠᱷᱟᱱ ᱜᱮ ᱡᱟᱦᱟᱸ ᱜᱮ ᱜᱟᱹᱰᱤᱭᱟᱹ ᱠᱚ ᱪᱟᱣᱱᱟᱠᱚ ᱞᱟᱹᱭᱤᱴ ᱟᱛᱮ ᱡᱟᱦᱟᱸ ᱜᱮ ᱵᱟᱨᱭᱟ ᱯᱮᱭᱟ ᱪᱮᱠᱟ ᱡᱚᱢ ᱫᱟᱲᱮᱭᱟ ᱠᱚ ᱵᱟᱨ ᱭᱟ ᱯᱮᱭᱟ ᱜᱚᱡ ᱟᱹᱜᱩ ᱠᱮᱫ ᱠᱚᱣᱟᱭ ᱡᱚᱢ ᱠᱮᱫ ᱠᱚᱣᱟ᱾ ᱚᱱᱮ ᱚᱝᱠᱟ᱾
ᱟᱫᱚ ᱜᱚᱝᱠᱮ ᱟᱯᱮ ᱥᱮᱱ ᱫᱚ ᱢᱟᱱᱮ ᱮᱸ ᱫᱤᱱ ᱵᱮᱲᱟ ᱦᱚᱸᱠᱚ ᱪᱟᱞᱟᱜ-ᱟ ᱥᱮ ᱧᱤᱫᱟᱹ ᱵᱮᱲᱟ ᱠᱚ ᱪᱟᱞᱟᱜ-ᱟ ᱥᱮᱸᱫᱽᱨᱟ ᱫᱚ?
ᱵᱤᱨ ᱥᱮᱸᱫᱽᱨᱟ ᱫᱚ ᱱᱟᱸᱜ ᱠᱟᱹᱪ ᱥᱤᱧ ᱵᱮᱲᱟ ᱠᱚ ᱪᱟᱜ-ᱟ᱾ ᱟᱨ ᱟᱹᱭᱩᱵ ᱵᱮᱲᱟ ᱫᱚ ᱦᱳᱭᱛᱳ ᱫᱟᱜ ᱡᱟᱹᱲᱤ ᱠᱟᱹᱴᱤᱡ ᱪᱟᱯᱮ ᱞᱮᱠᱷᱟᱱᱮ ᱚᱱᱟ ᱜᱟᱹᱰᱭᱟᱹ ᱠᱚ ᱥᱮ ᱥᱮᱫ ᱚᱱᱛᱮ ᱠᱚ ᱪᱟᱜ-ᱟ ᱡᱟᱸᱜᱮ ᱠᱚ ᱱᱚᱝᱠᱟ ᱟᱨ
ᱟᱪᱪᱷᱟ ᱟᱪᱪᱷᱟ, ᱚ
ᱟᱯᱮᱥᱮᱫ ᱢᱟ ᱵᱟᱠᱚ ᱪᱟᱜ ᱪᱟᱜ ᱜᱮᱭᱟ ᱠᱚ ᱥᱮ ᱵᱟᱝ? ᱩᱱᱠᱩ ᱜᱚᱡ ᱦᱟᱹᱠᱩ ᱠᱚ
ᱦᱮᱸ ᱪᱟᱞᱟᱜ ᱟᱠᱩ, ᱪᱟᱞᱟᱜ ᱟᱠᱩ ᱪᱟᱞᱟᱜ ᱟᱠᱩ ᱪᱟᱞᱟᱜ ᱟᱠᱩ᱾
ᱟᱵᱤᱱ ᱛᱟᱦᱚᱞᱮ ᱵᱤᱱ ᱪᱟᱞᱟᱣ ᱵᱟᱲᱟᱜ ᱜᱮᱭᱟ ᱥᱮ ᱵᱟᱝ?
ᱵᱟ ᱟᱹᱞᱤᱧ ᱫᱚ ᱟᱹᱭᱩᱵ ᱫᱚ ᱵᱟᱹᱞᱤᱧ ᱪᱟᱞᱟᱣ ᱟᱠᱟᱱᱟ᱾ ᱚᱱᱠᱟ ᱥᱤᱝ ᱢᱟᱨᱥᱟᱞ ᱜᱮ ᱡᱟ ᱪᱟᱞᱟᱣ ᱦᱩᱭ ᱠᱟᱱᱟ᱾ ᱟᱹᱭᱩᱵ ᱫᱚ ᱢᱟᱱᱮ ᱵᱟᱠᱚ ᱪᱟᱞᱟᱣ ᱚᱪᱚ ᱟᱞᱤᱧᱟ ᱟ. ᱞᱤᱧ ᱫᱚ ᱠᱟᱹᱴᱤᱡ᱾